ᱦᱮᱸ ᱜᱚᱝᱠᱮ ᱡᱚᱦᱟᱨ ᱜᱮ᱾
ᱦᱮᱞᱳ᱾
ᱦᱮᱸ ᱜᱚᱝᱠᱮ ᱡᱚᱦᱟᱨ ᱜᱮ᱾
ᱦᱚᱸ ᱟᱡᱚᱢᱚᱜ
ᱦᱮᱸ ᱟᱡᱚᱢᱚᱸᱜ ᱠᱟᱱᱟ᱾
ᱛᱟᱦᱮᱸᱜ ᱠᱟᱱᱟ
ᱚᱱᱟ ᱜᱮ ᱵᱟᱝ ᱜᱟᱱᱚᱜ ᱠᱟᱱ ᱛᱟᱦᱮᱸ ᱚᱱᱟ ᱧᱮᱞ ᱦᱳᱭᱳᱜ ᱠᱟᱱ ᱛᱟᱦᱮᱜ ᱪᱮᱫ ᱥᱚᱢᱚᱥᱥᱟ ᱧᱮᱞᱚᱜ ᱠᱟᱱ ᱛᱟᱦᱮᱸᱜ ᱠᱚᱞ ᱵᱟᱝ ᱪᱟᱞᱟᱜ ᱠᱟᱱ ᱛᱟᱦᱮᱸᱜ ᱟᱫᱚ ᱚᱱᱟᱜᱮ ᱥᱚᱢᱚᱥᱥᱟ ᱠᱚᱞ ᱞᱮᱫᱟ ᱟᱨᱠᱤ ᱦᱮᱸ ᱦᱮᱸ ᱵᱟᱝ ᱪᱟᱞᱟᱜ ᱠᱟᱱᱟ ᱛᱟᱦᱮᱸᱫ, ᱟᱫᱚ ᱚᱸᱰᱮ ᱠᱚ ᱩᱫᱩᱜ ᱮᱜᱼᱟ ᱡᱮ ᱟᱫᱚ ᱚᱱᱟ ᱫᱚ ᱪᱮᱫᱟᱜ ᱠᱚ ᱱᱚᱝᱠᱟ ᱟᱹᱰᱤ ᱵᱟᱨᱟ ᱞᱤᱧ ᱪᱮᱥᱴᱟ ᱠᱮᱫᱟ ᱵᱟᱝ ᱪᱟᱞᱟᱜ ᱠᱟᱱ ᱛᱟᱦᱮᱸᱫ ᱟᱫᱚ ᱱᱤᱛᱚᱜ ᱞᱤᱧ ᱧᱮᱞᱮᱫ ᱵᱟᱝ ᱠᱚᱞ ᱫᱚ ᱪᱟᱞᱟᱣᱱᱟ᱾
ᱚᱻ ᱚᱝᱠᱟ ᱚᱠᱚᱭ ᱠᱚ ᱚᱥᱩᱵᱤᱫᱟ ᱦᱩᱭᱩᱜ ᱠᱟᱱᱟ ᱚᱠᱟᱴᱷᱮᱡ ᱚᱠᱟᱴᱷᱮᱡ, ᱟᱞᱮ ᱦᱚᱸ ᱚᱱᱠᱟ ᱦᱩᱭ ᱵᱟᱲᱟᱜ ᱠᱟᱱ ᱜᱮᱭᱟ,
ᱟᱛᱟ ᱪᱮᱫ ᱦᱚᱸ ᱵᱟᱝ ᱜᱮᱫ ᱜᱤᱛᱤᱡ ᱦᱩᱭ ᱵᱟᱭ ᱨᱮ ᱥᱮᱜ
ᱦᱮᱸ ᱫᱟᱠᱟ ᱠᱚᱫᱚ ᱡᱚᱢ ᱵᱟᱲᱟ ᱦᱩᱭ ᱟᱠᱟᱱᱟ, ᱢᱟᱡᱟᱱ ᱫᱟᱠᱟ ᱫᱚ ᱡᱚᱢ ᱦᱩᱭ ᱟᱠᱟᱱᱟ ᱟᱫᱚ ᱛᱤᱠᱤ ᱨᱮᱱᱟᱜ ᱜᱟᱹᱣᱨᱤ ᱡᱚᱢ ᱦᱩᱭᱩᱜᱼᱟ, ᱡᱚᱢ ᱛᱩᱯᱩ ᱵᱟᱲᱟ ᱦᱩᱭ ᱟᱠᱟᱱᱟ ᱡᱚᱢ ᱦᱩᱭᱩᱜᱼᱟ ᱦᱟᱸᱜ᱾ ᱟᱵᱮᱱ ᱵᱤᱱ ᱡᱚᱢ ᱠᱮᱜᱼᱟ?
ᱦᱳᱭ ᱡᱚᱢ ᱵᱟᱲᱟ ᱦᱩᱭᱮᱱᱟ᱾ ᱟ ᱪᱮᱫ ᱠᱚᱵᱮᱱ ᱪᱤᱠᱟᱹ ᱵᱟᱲᱟᱭᱮᱫ ᱠᱟᱱᱟ ᱛᱟᱦᱚᱞᱮ?
ᱪᱤᱠᱟᱹ ᱵᱟᱲᱟ ᱫᱚ ᱪᱮᱫ ᱵᱟᱝ ᱛᱮᱦᱮᱧ ᱫᱚ ᱠᱟᱹᱢᱤ ᱪᱮᱫ ᱠᱟᱹᱢᱤ ᱵᱟᱝ ᱦᱩᱭᱩᱜ ᱠᱟᱱᱟ, ᱥᱩᱫᱷᱩᱢ ᱨᱮᱜᱮ ᱫᱩᱲᱩᱵ ᱵᱟᱝ ᱦᱩᱭ ᱠᱟᱱᱟ ᱯᱟᱝᱠᱷᱟ ᱠᱚ ᱟᱲᱟᱜ ᱠᱟᱛᱮᱜ ᱮᱸᱻ ᱟᱲᱟᱜ ᱫᱩᱲᱩᱵ ᱵᱟᱲᱟ ᱦᱩᱭ ᱠᱟᱱᱟ ᱦᱮᱸ
ᱪᱮᱫᱵᱤᱱ ᱢᱮᱱᱮᱫ ᱛᱟᱦᱮᱱᱟ?
ᱟᱵᱤᱱ ᱫᱚ
ᱟᱹᱞᱤᱧ ᱦᱚᱸ ᱱᱚᱝᱠᱟ ᱜᱮ ᱜᱤᱛᱤᱡ ᱵᱟᱲᱟ ᱦᱩᱭ ᱠᱟᱱᱟ ᱮᱢᱱᱤ ᱜᱮ, ᱜᱚᱨᱚᱢ ᱠᱟᱱᱟ ᱛᱚ ᱟᱹᱰᱤ ᱡᱳᱨᱼᱥᱳᱨ,
ᱟᱫᱚ ᱩᱞ ᱠᱚᱫᱚ ᱵᱮᱞᱮᱜ ᱠᱟᱱᱟ ᱥᱮ ᱵᱟᱝ ᱟᱯᱮ ᱚᱱᱛᱮ?
ᱪᱮᱫ ᱵᱮᱱ ᱢᱮᱱᱮᱫ ᱛᱟᱦᱮᱸᱱᱟ?
ᱩᱞ ᱠᱚ ᱵᱤᱞᱤᱜ ᱠᱟᱱᱟ ᱥᱮ ᱵᱟᱝ?
ᱩᱞ ᱠᱚ ᱟᱹᱰᱤ ᱡᱳᱨᱼᱥᱳᱨ ᱵᱤᱞᱤ ᱠᱟᱱᱟ᱾
ᱚ, ᱟᱞᱮ ᱱᱚᱛᱮ ᱦᱚᱸ ᱵᱤᱞᱤᱜ ᱠᱟᱱᱟ ᱛᱚ ᱩᱞ᱾ ᱟᱫᱚ ᱚᱱᱠᱟ ᱟᱯᱱᱟᱨ ᱠᱚᱣᱟᱜ ᱫᱚ ᱫᱟᱨᱮ ᱠᱚᱫᱚ ᱢᱮᱱᱟᱜ ᱟᱥᱮ ᱵᱟᱝ?
ᱦᱚᱸ ᱦᱚᱸ ᱫᱟᱨᱮ ᱠᱚᱫᱚ ᱢᱮᱱᱟᱜ ᱟᱠᱟᱫ ᱜᱮᱭᱟ ᱦᱟᱸᱜ, ᱫᱟᱦᱨᱮ ᱡᱚᱢ ᱞᱟᱹᱜᱤᱫ ᱦᱚᱲ ᱜᱮ ᱵᱟᱱᱩᱜ ᱟᱠᱟᱫ ᱞᱮᱭᱟ᱾
ᱩᱱᱟᱜᱮ ᱡᱟᱹᱥᱛᱤ ᱫᱟᱭᱮ ᱵᱟᱝ?
ᱵᱟᱝ ᱫᱟᱨᱮ ᱫᱚ ᱢᱤᱫᱴᱟᱝ ᱜᱮᱭᱟ ᱟᱨᱠᱤ ᱡᱚᱢ ᱜᱮ ᱦᱟᱸᱜ ᱵᱟᱞᱮ ᱡᱚᱢᱟ ᱚᱱᱠᱟ ᱫᱚ, ᱡᱮ ᱡᱟᱦᱟᱸᱭ ᱠᱚ ᱛᱤᱭᱳᱜ ᱫᱟᱲᱮᱭᱟᱜ ᱠᱚ
ᱚ ᱦᱮᱸ ᱚᱱᱠᱟᱜᱮ ᱟᱞᱮ ᱦᱚᱸ ᱡᱮᱢᱚᱱ ᱚᱱᱠᱟ ᱢᱮᱱᱟᱜ ᱠᱟᱫᱟ ᱯᱤᱭᱲᱤ ᱫᱟᱨᱮ ᱢᱮᱱᱟᱜ ᱠᱟᱫᱟ ᱟᱸᱡᱤᱨ ᱡᱟᱦᱟᱸ ᱠᱚ ᱢᱮᱛᱟᱜ ᱠᱟᱱᱟ ᱟᱨ ᱛᱟᱨᱯᱚᱨᱮ ᱦᱮᱱᱟᱜᱼᱟ᱾ ᱟᱨ ᱦᱮᱸ ᱥᱟᱵᱽᱡᱤ ᱢᱮᱱᱟᱜ ᱠᱟᱫᱟ ᱟᱨᱚ ᱡᱟᱢᱤᱱ ᱢᱮᱱᱟᱜ ᱟᱠᱟᱫᱟ ᱱᱚᱣᱟ ᱠᱚᱫᱚ ᱟᱞᱮ ᱟᱫᱚ ᱱᱤᱡᱮ ᱫᱚ ᱛᱤᱱᱟᱹᱜ ᱮᱢ ᱡᱚᱢᱟ᱾ ᱡᱟᱦᱟᱸ ᱩᱰᱩᱝ ᱢᱮᱱᱟᱜᱼᱟ ᱚᱱᱟ ᱜᱮᱛᱚᱢ ᱡᱚᱢᱟ ᱟᱨ ᱟᱨ ᱢᱤᱫᱴᱟᱱ ᱵᱟᱨᱭᱟ ᱫᱚ ᱵᱟᱝ ᱡᱚᱜᱼᱟ ᱩᱱᱟᱹᱜ ᱜᱟᱱ ᱠᱟᱛᱮ ᱡᱚᱜᱼᱟ ᱟᱨᱚ ᱟᱹᱛᱩ ᱨᱮᱱ ᱦᱚᱲ ᱠᱚ ᱦᱤᱡᱩᱜᱼᱟ, ᱛᱤᱭᱟᱹᱜᱟᱠᱚ ᱤᱫᱤᱭᱟᱠᱚ ᱟᱨ ᱡᱟᱦᱟᱸ ᱞᱮᱠᱟ ᱠᱚ ᱛᱤᱭᱩᱜᱟ᱾ ᱚᱱᱠᱟᱜᱮ ᱢᱟᱱᱮ ᱱᱤᱭᱟᱹ ᱦᱚᱸ ᱱᱚᱝᱠᱟ ᱠᱚ ᱛᱤᱭᱩᱜᱟ ᱟᱨᱚ ᱚᱱᱠᱟᱜ ᱜᱮ ᱢᱟᱱᱮ ᱟᱹᱰᱤ ᱟᱢᱫᱟ ᱟᱨ ᱪᱮᱫ ᱦᱚᱸ ᱵᱟᱝ ᱞᱟᱹᱭ ᱵᱟᱲᱟ ᱦᱩᱭ ᱟᱠᱟᱱᱟ ᱡᱚᱢᱟ ᱡᱚᱢ ᱡᱤᱱᱤᱥ ᱛᱚ ᱡᱚᱢ ᱫᱚᱠᱚ ᱡᱚᱢ ᱜᱮᱭᱟ ᱾ ᱟᱫᱚ ᱪᱮᱫ ᱦᱚᱸ ᱵᱟᱝ ᱢᱟᱱᱮ ᱵᱟᱝ
ᱦᱳᱭ ᱡᱚᱢ ᱡᱤᱱᱤᱥ ᱠᱟᱱᱟ ᱡᱚᱢ ᱪᱚᱣᱟ ᱠᱚ ᱪᱟᱹᱦᱤ ᱵᱟᱝᱜᱤ ᱵᱟᱝ ᱢᱮ ᱪᱮ ᱵᱟᱝ ᱡᱚᱢ ᱦᱚᱪᱚ ᱠᱚᱣᱟ ᱚᱱᱟ ᱠᱟᱛᱷᱟ ᱫᱚ ᱵᱟᱝ ᱠᱟᱱᱟ᱾
ᱦᱮᱸ ᱦᱮᱸ ᱵᱟᱝᱞᱮ ᱵᱟᱲᱟᱭ ᱴᱷᱤᱠ ᱜᱮᱭᱟ ᱡᱚᱢ
ᱚ
ᱛᱚ ᱩᱱᱠᱩ ᱠᱟᱹᱴᱤᱡ ᱠᱟᱹᱴᱤᱡ ᱜᱤᱫᱽᱨᱟᱹ ᱠᱚ ᱦᱤᱡᱩᱜᱼᱟ ᱠᱚ ᱦᱮᱡ ᱞᱮᱠᱷᱟᱱ ᱫᱟᱨᱮ ᱠᱚ ᱫᱮᱡᱩᱜ ᱜᱮᱭᱟ ᱛᱚ᱾ ᱞᱟᱹᱭ ᱦᱮᱸ ᱫᱟᱨᱮ ᱯᱮ ᱫᱮᱡᱚᱜ ᱠᱟᱱᱟ ᱧᱩᱨᱩ ᱢᱩᱨᱩ ᱠᱟᱹᱴᱤᱡ ᱜᱤᱫᱽᱨᱟᱹ ᱛᱚ ᱩᱱᱤ ᱫᱚ ᱛᱷᱚᱲᱤ ᱵᱟᱲᱟᱭᱟ ᱡᱟᱦᱟᱸᱱᱟᱜ ᱾ ᱟᱫᱚ ᱞᱟᱹᱭ ᱦᱚᱸ ᱵᱟᱠᱚ ᱞᱟᱹᱭ ᱡᱮ ᱦᱮᱸ ᱛᱤᱭᱟᱹᱨᱤ ᱛᱤᱭᱞᱮ ᱥᱮ ᱪᱮᱫ ᱱᱤᱡᱮ ᱠᱚ ᱦᱤᱡᱩᱜᱼᱟ᱾ ᱛᱤᱭᱩᱜᱟᱠᱚ ᱪᱮᱫ ᱵᱚᱛᱚᱨ ᱫᱚ ᱱᱚᱣᱟ ᱜᱮ ᱠᱟᱨᱚᱱ ᱜᱤᱫᱽᱨᱟᱹ ᱛᱚ ᱧᱤᱨᱩ ᱢᱩᱨᱩ ᱦᱮᱸ ᱚᱱᱟ ᱜᱮᱛᱚ ᱵᱚᱛᱚᱨ ᱫᱚ ᱜᱤᱫᱽᱨᱟᱹ ᱫᱚ ᱛᱤᱱᱟᱹᱜ ᱜᱤᱫᱽᱨᱟᱹ ᱫᱚ ᱛᱤᱱᱟᱹᱜ ᱜᱟᱱ ᱫᱚ ᱩᱞᱮ ᱡᱚᱢᱟᱭ ᱥᱮ ᱛᱤᱱᱟᱹᱜ ᱜᱟᱱ ᱯᱤᱭᱟᱹᱨᱤ ᱡᱚᱢᱟᱭ ᱥᱮ ᱥᱮ ᱛᱤᱱᱟᱹᱜ ᱜᱟᱱ ᱵᱟᱝ
ᱦᱮᱸ
ᱚ
ᱦᱤᱡᱩᱜ ᱟᱠᱚ ᱡᱟᱦᱟᱸᱭ ᱠᱚ ᱛᱤᱭᱳᱜ ᱫᱟᱲᱮᱭᱟᱜ ᱡᱟᱦᱟᱸ ᱤᱱᱟ ᱠᱚ ᱛᱤᱭᱳᱜᱟᱠᱚ᱾
ᱦᱮᱸ ᱦᱩᱸ ᱜᱤᱫᱽᱨᱟᱹ ᱫᱚ ᱟᱫᱚ ᱪᱮᱫ ᱮᱢ ᱢᱮᱛᱟᱭᱟ ᱴᱷᱤᱠ ᱜᱮᱭᱟ᱾ ᱟᱨ ᱚᱱᱟ ᱵᱚᱞᱮ ᱵᱚᱛᱚᱨ ᱫᱚ ᱱᱤᱡᱮ ᱵᱩᱡᱷᱟᱹᱜᱼᱟ ᱡᱮ ᱩᱱᱟᱹᱜ ᱜᱟᱱ ᱫᱟᱨᱮ ᱨᱮ ᱫᱮᱡ ᱟᱠᱟᱱᱟ ᱮ ᱧᱩᱨᱩᱢ ᱦᱩᱨᱩᱜ ᱢᱟᱭ ᱦᱮᱸ ᱥᱮ ᱦᱮᱸ ᱜᱤᱫᱽᱨᱟᱹ ᱦᱟᱸᱜ
ᱦᱳᱭ
ᱛᱟᱦᱚᱞᱮ ᱜᱚᱢᱠᱮ ᱛᱩᱯᱩ ᱡᱚᱢ ᱵᱟᱲᱟ ᱦᱩᱭᱱᱟ᱾
ᱦᱳᱭ ᱫᱟᱠᱟ ᱠᱚ ᱡᱚᱢ ᱵᱟᱲᱟ ᱛᱮᱜᱮ ᱟᱨᱟᱢ ᱵᱟᱲᱟ ᱦᱩᱭ ᱟᱠᱟᱱᱟ᱾ ᱟᱵᱮᱱ ᱜᱤ ᱛᱤ ᱨᱮᱵᱮᱱ ᱡᱚᱢᱟ ᱞᱟᱹᱭ ᱫᱟᱠᱤᱱ ᱟᱹᱣᱨᱤ ᱡᱚᱢ ᱦᱩᱭᱩᱜᱼᱟ᱾
ᱛᱩᱯᱩ ᱫᱚ ᱦᱩᱭᱱᱟ ᱛᱩᱯᱩ ᱦᱩᱭᱱᱟ ᱟᱫᱚ ᱡᱚᱢ ᱵᱟᱲᱟ ᱠᱟᱛᱮ ᱛᱤᱠᱤᱱ ᱫᱟᱠᱟ ᱫᱚ ᱟᱹᱣᱨᱤ ᱡᱚᱢ ᱦᱩᱭᱩᱜᱼᱟ᱾ ᱢᱟᱸᱡᱟᱱᱟᱜ ᱡᱚᱢ ᱦᱩᱭᱩᱜᱼᱟ ᱡᱚᱢ ᱵᱟᱲᱟ ᱦᱩᱭᱩᱜ ᱜᱮᱭᱟ ᱚᱠᱛᱚ ᱢᱮᱱᱟᱜ ᱜᱮ ᱚ ᱚᱠᱟ ᱠᱚᱨᱮᱫ ᱯᱮ ᱛᱩᱯᱩ ᱱᱟ
ᱪᱮᱫᱵᱮᱱ ᱢᱮᱱᱫᱟ
ᱟᱯᱮ ᱫᱤᱥᱚᱢ ᱠᱚᱨᱮᱫ ᱛᱩᱯᱩᱱᱟ᱾
ᱚᱠᱟ ᱠᱚ ᱛᱩᱯᱩ ᱱᱟ ᱠᱩᱧ ᱠᱚᱨᱮ
ᱚ ᱚᱱᱠᱟ ᱢᱤᱱᱤᱥ ᱚᱱᱠᱟ ᱥᱮᱞᱚ ᱚᱱᱠᱟ ᱠᱚᱫᱚ ᱵᱟᱹᱱᱩᱜᱼᱟ, ᱢᱤᱱᱤ ᱥᱮᱞᱚ ᱚᱱᱟ ᱠᱚᱫᱚ ᱵᱟᱹᱱᱩᱜᱼᱟ᱾
ᱵᱟᱹᱱᱩᱜᱼᱟ᱾ ᱜᱟᱰᱟ ᱠᱚ ᱢᱩᱰᱩ ᱠᱚ ᱠᱩᱭ ᱠᱚ ᱟᱦᱟᱨ ᱠᱚ
ᱚ ᱟᱞᱮ ᱛᱮ ᱢᱮᱱᱟᱜ-ᱟ, ᱚᱱᱟ ᱤᱡᱟᱹ ᱠᱚᱫᱚ᱾ ᱵᱟᱸᱫᱷ ᱥᱮ ᱟᱨᱚ ᱚᱱᱟ ᱯᱩᱠᱷᱨᱤ ᱠᱚ ᱚᱱᱟ ᱠᱚ ᱢᱮᱱᱟᱜᱼᱟ ᱱᱚᱱᱛᱮ᱾ ᱦᱟᱹᱠᱩ ᱠᱚᱞᱮ ᱪᱟᱥ ᱵᱟᱲᱟ ᱠᱚᱣᱟ ᱛᱚ ᱚᱱᱟ ᱠᱷᱟᱹᱛᱤᱨ᱾ ᱥᱮ ᱩᱱᱠᱩ ᱫᱚᱠᱚ ᱞᱟᱹᱭᱟ ᱯᱟᱭᱨᱟᱜ ᱯᱮ ᱟᱨ ᱵᱟᱠᱷᱟᱱ ᱩᱱᱠᱩ ᱫᱚ ᱢᱮᱱᱟᱜ ᱠᱚᱣᱟ ᱡᱮ ᱟᱹᱰᱤ ᱜᱷᱟᱹᱲᱤᱡ ᱯᱟᱭᱨᱟᱜ ᱟᱢ ᱥᱮ ᱦᱟᱹᱠᱩᱢ ᱟᱲᱟᱜ ᱠᱟᱭᱟ ᱠᱚᱫᱚ ᱟᱹᱰᱤ ᱟᱢᱫᱟ ᱟᱨᱠᱤ᱾ ᱦᱟᱠᱩᱢ ᱟᱲᱟᱜ ᱠᱟᱠᱚᱣᱟ ᱟᱨ ᱱᱚᱸᱰᱮ ᱜᱮᱠᱚ ᱯᱟᱭᱨᱟᱜᱼᱟ ᱱᱤᱭᱟᱹ ᱚᱠᱛᱚ ᱨᱮᱫᱚ ᱦᱟᱠᱩ ᱠᱚ ᱱᱚᱜᱼᱚᱭ ᱥᱤᱛᱩᱝ ᱛᱮ ᱫᱟᱜ ᱮᱢᱱᱤ ᱞᱚᱞᱚᱜᱼᱟ᱾ ᱟᱫᱚ ᱚᱱᱟ ᱛᱟᱞᱟᱨᱮ ᱜᱤᱫᱽᱨᱟᱹ ᱠᱚ ᱯᱟᱭᱨᱟ ᱞᱮᱱᱠᱷᱟᱱ ᱦᱟᱠᱩ ᱠᱚ ᱡᱤᱣᱤᱫ ᱜᱮᱭᱟ ᱠᱚ ᱛᱚ ᱜᱚᱡ ᱦᱚᱪᱚᱜ ᱜᱮᱭᱟ ᱠᱚ᱾ ᱵᱟᱠ ᱜᱮᱭᱟ ᱦᱮᱸ ᱦᱮᱸ ᱵᱟᱝᱠᱚ ᱦᱚᱪᱚᱣᱟᱜ ᱜᱮ ᱟᱫᱚ ᱱᱚᱱᱛᱮ ᱢᱤᱱᱤ ᱥᱮᱞᱳ ᱠᱚ ᱢᱮᱱᱟᱜ ᱠᱟᱫᱟ᱾ ᱚᱲᱟᱜ ᱥᱚᱢᱚᱥᱟ ᱵᱟᱹᱱᱩᱜᱼᱟ, ᱚᱲᱟᱜ ᱠᱚᱨᱮ ᱢᱮᱱᱟᱜᱼᱟ ᱛᱚ᱾ ᱵᱟᱝ ᱵᱟᱝ ᱵᱩᱡᱷᱟᱹᱜ ᱵᱟᱝ ᱜᱚᱝᱠᱮ ᱚᱲᱟᱜ ᱠᱚᱨᱮ ᱠᱚ ᱵᱮᱥ ᱵᱟᱲᱟ ᱜᱮᱛᱚ?
ᱦᱚᱸ ᱦᱚᱸ ᱡᱷᱚᱛᱚ ᱵᱮᱥ ᱜᱮᱭᱟ ᱱᱤᱛᱚᱜ ᱫᱚ᱾ ᱚᱱᱛᱮ ᱜᱮ ᱪᱮᱫ ᱞᱮᱠᱟ?
ᱦᱮᱸ ᱱᱤᱛᱚᱜ ᱵᱮᱥ ᱵᱟᱲᱟ ᱜᱮ᱾
ᱟᱨ ᱱᱚᱛᱮᱦᱚᱸ ᱡᱷᱚᱛᱚᱱ ᱫᱚ ᱵᱮᱥ ᱵᱟᱲᱟ ᱜᱮ ᱢᱮᱱᱟᱜ ᱟᱠᱟᱫ ᱞᱮᱭᱟ᱾ ᱦᱩᱸ ᱟᱨ ᱛᱟᱦᱚᱞᱮ ᱥᱤᱛᱩᱝ ᱠᱚ ᱪᱮᱫ ᱞᱮᱠᱟ ᱱᱤᱛᱚᱜ ᱫᱚ?
ᱥᱤᱛᱩᱝ
ᱦᱳᱭ
ᱥᱤᱛᱩᱝ ᱟᱹᱰᱤ ᱡᱳᱨᱥᱩᱨ ᱱᱚᱛᱮ ᱥᱤᱛᱩᱝ᱾ ᱛᱩᱝ ᱫᱚ ᱥᱤᱛᱩᱝ ᱠᱟᱫ ᱨᱮᱦᱚᱸ ᱩᱱᱟᱹᱜ ᱵᱟᱝ᱾ ᱵᱟᱹᱲᱤᱡ ᱫᱚ ᱵᱟᱝ ᱵᱩᱡᱷᱟᱹᱜ ᱠᱟᱱᱟ ᱦᱚᱞᱟ ᱢᱟᱫᱷᱮᱨ ᱫᱟᱜ ᱡᱟᱹᱲᱤ ᱞᱮᱜᱼᱟᱭ᱾ ᱢᱟᱱᱮ ᱜᱚᱨᱚᱢ ᱫᱚ ᱵᱟᱝ ᱵᱩᱡᱟᱹᱜ ᱠᱟᱱᱟ᱾ ᱴᱷᱤᱠ ᱜᱮᱭᱟ ᱥᱤᱛᱩᱝ ᱠᱟᱫᱟᱭ ᱵᱩᱡᱷᱟᱹᱜ ᱠᱟᱱᱟ ᱡᱮ ᱡᱟᱹᱥᱛᱤ ᱦᱮᱸ᱾ ᱵᱩᱡᱟᱹᱜ ᱠᱟᱱᱟ ᱡᱮ ᱟᱹᱰᱤ ᱡᱟᱹᱥᱛᱤ ᱡᱳᱨᱥᱳᱨᱮ ᱥᱤᱛᱩᱝ ᱠᱟᱫᱟ᱾ ᱡᱟᱦᱟᱸ ᱫᱚ ᱚᱱᱮ ᱞᱤᱸᱜᱤ ᱫᱟᱜ ᱟᱠᱟᱫ ᱟᱭ ᱛᱚ ᱫᱟᱜ ᱠᱟᱛᱮ ᱵᱟᱝ ᱢᱩᱪᱷᱟᱜ ᱠᱟᱱᱟ ᱟᱨᱠᱤ᱾ ᱟᱹᱰᱤ ᱡᱳᱨ ᱮ ᱫᱟᱜ ᱠᱮᱜ-ᱟ ᱫᱟᱜ ᱠᱮᱫᱟ ᱦᱚᱭ ᱫᱟᱜ ᱨᱤᱢᱤᱞ
ᱚᱱᱟ ᱠᱷᱟᱱᱜᱮ
ᱦᱚᱭ ᱫᱟᱜ ᱨᱤᱢᱤᱞ ᱦᱚᱭ ᱫᱟᱜ ᱨᱤᱢᱤᱞ ᱠᱟᱛᱷᱟ ᱞᱟᱹᱭ ᱞᱮᱠᱷᱟᱱ ᱚᱱᱟ ᱩᱭᱦᱟᱹᱨ ᱦᱤᱡᱩᱜᱼᱟ ᱦᱩᱰᱤᱧ ᱨᱮ ᱡᱮᱠᱷᱚᱱ ᱞᱮ ᱛᱟᱦᱮᱸ ᱞᱮᱱ ᱛᱟᱦᱮᱸᱫ᱾ ᱛᱚᱠᱷᱚᱱ ᱦᱚᱸ ᱩᱞ ᱫᱟᱨᱮ ᱵᱩᱴᱟ ᱨᱮ ᱡᱟᱦᱟᱸ ᱡᱮᱦᱮᱛᱩ ᱩᱞ ᱫᱟᱨᱮ ᱨᱮᱱᱟᱜ ᱠᱟᱛᱷᱟ ᱜᱟᱞᱢᱟᱨᱟᱣ ᱦᱩᱭᱩᱜ᱾ ᱚᱱᱟᱛᱮ ᱫᱟᱜ ᱡᱟᱹᱲᱤᱭᱮᱫ ᱠᱟᱱᱟ ᱪᱚᱞᱚ ᱩᱞ ᱫᱟᱨᱮ ᱪᱚᱞᱚ᱾ ᱩᱱ ᱦᱚᱨᱚ ᱠᱟᱜ ᱦᱩᱭᱩᱜᱼᱟ, ᱛᱤᱨᱮ ᱩᱞ ᱧᱩᱨᱩᱜᱼᱟ ᱵᱮᱞᱮ ᱩᱞ ᱟᱨ ᱟᱹᱜᱩᱭ ᱦᱩᱭᱩᱜᱼᱟ᱾ ᱟᱨ ᱛᱤᱱᱟᱹᱜ ᱜᱟᱱ ᱚᱲᱟᱜ ᱦᱚᱲ ᱫᱚᱠᱚ ᱠᱩᱥᱤᱜ ᱜᱮᱭᱟ᱾ ᱡᱮ ᱦᱮᱸ ᱩᱞᱮ ᱟᱹᱜᱩ ᱠᱮᱫᱟᱭ ᱚᱱᱠᱩ ᱠᱚᱫᱚ ᱢᱟᱱᱮ ᱟᱹᱰᱤᱜᱟᱱ ᱫᱟᱞ ᱦᱚᱸ ᱡᱚᱢ ᱵᱟᱲᱟ ᱦᱩᱭ ᱠᱟᱱᱟ᱾ ᱮ ᱦᱮᱸ ᱩᱞ ᱫᱟᱨᱮ ᱵᱩᱴᱟᱹ ᱨᱮᱢ ᱛᱟᱦᱮᱸᱱᱟ ᱞᱚᱦᱚᱫᱚᱜ ᱛᱮᱢ ᱦᱤᱡᱩᱜᱼᱟ᱾ ᱚᱱᱠᱟ ᱚᱱᱠᱟ ᱠᱤ ᱟᱯᱱᱟ ᱡᱤᱭᱚᱱ ᱨᱮ ᱦᱩᱭ ᱠᱟᱱᱟ ᱪᱮᱛᱟ?
ᱦᱩᱸ ᱫᱟᱫᱟ ᱵᱟᱝᱟ ᱪᱷᱟᱲᱟ
ᱟᱫᱚ ᱚᱱᱟ ᱠᱚ ᱩᱭᱦᱟᱹᱨ ᱞᱮᱠᱷᱟᱱ ᱢᱚᱱᱮ ᱦᱩᱭᱩᱜ ᱜᱮᱭᱟ ᱟᱫᱚ᱾ ᱢᱟᱱᱮ ᱱᱚᱣᱟᱜᱮ ᱮᱦᱮᱸ ᱡᱮᱢᱚᱱ ᱱᱚᱛᱮ ᱤ ᱚᱲᱟᱜ ᱦᱚᱲ ᱠᱚᱠᱚ ᱡᱚᱢᱟ ᱩᱱ ᱫᱚ ᱨᱟᱹᱥᱠᱟ ᱜᱮᱠᱚ ᱵᱩᱡᱷᱟᱹᱣᱟ᱾ ᱠᱤᱱᱛᱩ ᱢᱤᱫᱴᱟᱝ ᱜᱤᱫᱽᱨᱟᱹ ᱪᱮᱛᱟᱱ ᱨᱮ ᱢᱤᱫᱴᱟᱝ ᱫᱟᱭᱟ ᱫᱩᱞᱟᱹᱲ ᱛᱟᱦᱮᱸᱱ ᱜᱮᱭᱟ ᱡᱮ ᱵᱟᱝ ᱜᱤᱫᱽᱨᱟᱹ ᱩᱞᱮ ᱟᱜᱩᱣᱟᱢ᱾ ᱢᱟᱱᱮ ᱴᱷᱤᱠ ᱜᱮ, ᱢᱮᱱᱠᱷᱟᱱ ᱚᱠᱟ ᱯᱚᱨᱤᱥᱛᱷᱤᱛᱤ ᱚᱠᱟᱞᱮᱠᱟ ᱥᱚᱢᱚᱥᱥᱟ ᱥᱚᱢᱢᱩᱠᱷᱤᱱ ᱠᱟᱛᱮ ᱟᱹᱜᱩᱣᱟᱢ ᱠᱟᱱᱟ᱾ ᱚᱱᱟ ᱠᱚᱫᱚ ᱩᱭᱦᱟᱹᱨ ᱫᱟ ᱛᱚ ᱵᱟᱝ᱾ ᱛᱚ ᱫᱟᱜ ᱡᱟᱹᱲᱤᱭ ᱫᱟᱭ ᱦᱟᱸᱰᱮ ᱟᱨ ᱩᱱᱤ ᱜᱤᱫᱽᱨᱟᱹ ᱫᱚᱭ ᱪᱟᱣ ᱠᱟᱱᱟᱭ ᱦᱟᱸᱰᱮ᱾ ᱚᱠᱟᱨᱮ ᱰᱟᱹᱨ ᱠᱚ ᱧᱩᱨᱩ ᱫᱟᱲᱮᱭᱟᱜ-ᱟ, ᱛᱚ ᱦᱚᱭ ᱫᱟᱜ ᱫᱤᱱ ᱵᱟᱝ᱾ ᱚᱸᱰᱮᱜᱮ ᱦᱩᱸ, ᱛᱟᱦᱚᱞᱮ ᱜᱚᱢᱠᱮ ᱮᱠᱷᱚᱱ, ᱛᱟᱦᱚᱞᱮ ᱪᱮᱫ ᱠᱚ ᱪᱤᱠᱟ ᱵᱟᱲᱟᱭ ᱦᱩᱭᱚᱜ ᱠᱟᱱᱟ?
ᱪᱮᱫᱮᱢᱢᱮᱱᱫᱟ?
ᱮᱠᱷᱚᱱ ᱠᱷᱚ ᱛᱟᱦᱞᱮ ᱪᱮᱫ ᱯᱮ ᱪᱤᱠ?
ᱪᱮᱫ ᱢᱮᱱᱮᱜᱼᱮ ᱠᱟᱱᱟ? ᱱᱤᱭᱟ ᱫᱚ ᱪᱮᱫ ᱦᱚᱸ ᱵᱟᱝ ᱪᱤᱠᱟᱹᱭᱮᱫ ᱠᱟᱱᱟ, ᱚᱲᱟᱜ ᱠᱚᱨᱮ ᱜᱮ ᱠᱟᱹᱢᱤ ᱠᱚ